ᱠᱮ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱦᱮᱸ ᱥᱟᱹᱜᱩᱱ ᱥᱮᱛᱟᱜ
ᱦᱩᱸ ᱜᱚᱢᱠᱮ ᱵᱮᱥ ᱵᱟᱲᱟ ᱜᱮᱛᱚ
ᱦᱮ ᱱᱤᱭᱟᱹ ᱜᱷᱟᱲᱤ ᱫᱚ ᱵᱤᱥ ᱠᱚᱲᱟ ᱜᱮ ᱟᱫᱚ ᱟᱢ ᱜᱮ ᱚᱠᱟ ᱞᱮᱠᱟ
ᱦᱮᱸ ᱟᱞᱮ ᱦᱚᱸ ᱚᱱᱠᱟ ᱫᱚ ᱵᱮᱥ ᱵᱟᱲᱟ ᱚᱲᱟᱜ ᱠᱚᱨᱮ ᱫᱚ ᱵᱮᱥ ᱵᱟᱲᱟ ᱜᱮᱭᱟ ᱛᱚ
ᱦᱮᱸ ᱚᱲᱟᱜ ᱠᱚᱨᱮ ᱵᱮᱥ ᱵᱟᱲᱟ ᱜᱮᱭᱟ ᱠᱚ ᱱᱤᱭᱟ. ᱜᱷᱟᱲᱤᱡ
ᱦᱩᱸ ᱟᱞᱮ ᱦᱚᱸ ᱵᱮᱥ ᱵᱟᱲᱟᱭ ᱜᱮ ᱟᱨᱠᱤ ᱜᱚᱝᱠᱮ ᱛᱟᱦᱚᱞᱮ ᱨᱚᱦᱚᱭ ᱠᱟᱹᱢᱤ ᱠᱚ ᱛᱤᱱᱟᱜ ᱫᱷᱟᱵᱤᱡ ᱮᱢ ᱪᱤᱠᱟᱹ ᱵᱟᱲᱟ ᱠᱮᱫᱟ
ᱨᱚᱦᱚᱭ ᱠᱟᱹᱢᱤ ᱫᱚ ᱜᱚᱢᱠᱮ ᱟᱞᱮ ᱱᱚᱱᱛᱮ ᱫᱚ ᱟᱹᱰᱤ ᱡᱩᱨ-ᱥᱩᱨ ᱞᱟᱜᱟᱣ ᱟᱠᱟᱱᱟ ᱚᱱᱛᱮ ᱡᱟᱦᱟ ᱴᱩᱜᱟᱹ ᱴᱩᱜᱟᱹ ᱫᱟᱜ ᱞᱮᱜᱟᱭ ᱚᱱᱟ ᱤᱭᱟᱹ ᱠᱟᱛᱮ ᱜᱮ ᱟᱨ ᱚᱱᱟ ᱥᱟᱶᱛᱮ ᱟᱨᱦᱚᱸ ᱢᱤᱱᱤ ᱥᱮᱞᱮ ᱠᱚ ᱢᱮᱱᱟᱜᱼᱟ ᱟᱛᱚ ᱟᱫᱚ ᱚᱱᱟ ᱠᱚ ᱢᱮᱥᱟᱢᱤᱥᱤ ᱠᱟᱛᱮᱜ ᱜᱮ ᱟᱫᱚ ᱨᱚᱦᱚᱭ ᱫᱚ ᱯᱮ ᱮᱦᱚᱵ ᱟᱠᱟᱫ ᱜᱮ ᱛᱚ ᱟᱯᱮ ᱚᱱᱛᱮ ᱫᱚ ᱜᱚᱝᱠᱮ
ᱦᱮᱸ ᱱᱚᱛᱮ ᱫᱚ ᱜᱚᱝᱠᱮ ᱨᱚᱦᱚᱭ ᱠᱟᱹᱢᱤ ᱟᱹᱨᱤ ᱠᱚ ᱮᱦᱚᱵᱟ ᱟᱨᱠᱤ ᱫᱟᱜ ᱜᱮ ᱵᱟᱹᱱᱩᱜ ᱫᱚ ᱟᱹᱰᱤ ᱡᱟᱞᱟ ᱫᱤᱱ ᱠᱚᱦᱚᱸ ᱯᱟᱨᱚᱢ ᱪᱟᱞᱟᱜ ᱠᱟᱱᱟ ᱟᱨ ᱫᱟᱜ ᱦᱚᱸ ᱵᱟᱭ ᱫᱟᱜ ᱟᱵᱚᱱ ᱠᱟᱱᱟ ᱪᱟᱨᱟ ᱠᱚ ᱦᱟᱲᱟᱢᱚᱜ ᱠᱟᱱᱟ ᱡᱟᱨᱟ ᱜᱮᱢ ᱵᱩᱡᱟ ᱪᱮᱫ ᱡᱮ ᱪᱤᱠᱟᱹ ᱦᱩᱭᱩᱜᱼᱟ᱾
ᱦᱩᱸ ᱜᱚᱝᱠᱮ ᱛᱟᱦᱞᱮ ᱚᱱᱛᱮ ᱜᱮ ᱥᱩᱵᱤᱫᱷᱟ ᱵᱟᱱᱩᱜ ᱟ ᱤᱭᱟᱹ ᱨᱮᱱᱟᱜ ᱚᱱᱟ ᱪᱮᱫ ᱠᱚ ᱢᱮᱛᱟᱜ ᱠᱟᱱᱟ ᱚᱱᱟ ᱢᱤᱱᱤ ᱥᱮᱞᱩ ᱨᱮᱱᱟᱜ?
ᱵᱟᱝ ᱵᱟᱝ ᱵᱟᱝ ᱚᱱᱠᱟ ᱞᱮᱠᱟ ᱫᱚ ᱠᱟᱹᱴᱤᱡ ᱥᱩᱵᱤᱫᱷᱟ ᱵᱟᱹᱱᱩᱜᱼᱟ ᱱᱚᱛᱮ ᱫᱚ᱾
ᱟᱪᱪᱷᱟ ᱟᱪᱪᱷᱟ ᱦᱮᱸ ᱚᱱᱟᱦᱚᱸ ᱠᱟᱛᱷᱟ ᱠᱟᱱ ᱜᱮ ᱚᱱᱠᱟ ᱜᱮ ᱟᱪᱪᱷᱟ ᱟᱪᱪᱷᱟ ᱪᱷᱟ ᱠᱮᱱᱮᱞ ᱫᱟᱜ ᱱᱤᱭᱟᱹ ᱜᱷᱟᱹᱲᱭᱟᱹ ᱵᱟᱠᱚ ᱟᱲᱟᱜᱼᱟ ᱵᱟᱝ
ᱵᱟᱝ ᱵᱟᱝ ᱵᱟᱝ
ᱚ ᱦᱮ ᱛᱚ ᱱᱚᱣᱟ ᱠᱟᱛᱷᱟ ᱠᱟᱱ ᱜᱮᱭᱟ ᱟᱫᱚ ᱮᱱᱛᱮ ᱜᱚᱝᱠᱮ ᱛᱟᱦᱚᱞᱮ ᱚᱱᱠᱟ ᱮ ᱡᱩᱫᱤ ᱱᱚᱜᱼ ᱫᱟᱜ ᱵᱷᱚᱨᱥᱟ ᱨᱮᱯᱮ ᱛᱟᱦᱮᱸᱱᱟ ᱟᱫᱚ ᱮᱱᱛᱮ ᱱᱚᱜᱼᱚᱭ ᱫᱟᱜ ᱵᱟᱭ ᱫᱟᱜ ᱮᱫᱼᱟ ᱛᱚ ᱛᱟᱦᱚᱞᱮ ᱥᱟᱨᱤ ᱜᱮ ᱟᱹᱰᱤ ᱥᱚᱢᱚᱥᱟ ᱜᱮᱭᱟ ᱵᱟᱝ
ᱟᱹᱰᱤ ᱥᱚᱢᱚᱥᱥᱟ ᱠᱚ ᱜᱚᱢᱠᱮ ᱟᱵᱚ ᱫᱚ ᱪᱟᱥ ᱪᱷᱟᱲᱟ ᱛᱚ ᱥᱟᱱᱛᱤ ᱵᱟᱵᱚᱱ ᱧᱟᱢᱟ ᱡᱟᱦᱟᱸ ᱛᱤᱱᱟᱹᱜ ᱴᱟᱠᱟ ᱯᱚᱭᱥᱟ ᱵᱮᱠᱟᱨ ᱠᱟᱛᱮ ᱨᱮᱦᱚᱸ ᱵᱮᱠᱟᱨ ᱜᱮᱭᱟ ᱪᱟᱥ ᱫᱚ ᱱᱤᱦᱟᱹᱛ ᱜᱮ ᱞᱟᱜᱟᱜ ᱜᱮᱭᱟ
ᱦᱮᱸ ᱦᱮᱸ ᱚᱱᱟ ᱠᱟᱛᱷᱟ ᱠᱟᱱ ᱜᱮᱭᱟ ᱮᱱᱛᱮ ᱛᱤᱱᱟᱹᱜ ᱠᱤᱨᱤᱧ ᱠᱟᱛᱮ ᱮᱢ ᱡᱚᱢᱟ ᱱᱤᱡᱮᱨᱟᱜ ᱦᱩᱲᱩ ᱪᱟᱣᱞᱮᱢ ᱪᱟᱥ ᱞᱮᱠᱷᱟᱱ ᱚᱸᱰᱮ ᱜᱮ ᱡᱚᱢ ᱞᱟᱹᱜᱤᱫ ᱫᱚ ᱟᱨ ᱮᱢᱱᱤ ᱛᱮᱢᱟ ᱨᱩᱣᱟᱹ ᱦᱟᱹᱥᱩ ᱢᱮᱱᱟᱜ ᱟᱠᱟᱜ ᱜᱮ ᱦᱮᱸ ᱥᱮ
ᱦᱮᱸ ᱦᱮᱸ ᱡᱟᱦᱟᱸᱱᱟᱹᱜ ᱵᱮᱱ ᱡᱚᱢ ᱨᱮᱦᱚᱸ ᱡᱚᱢ ᱨᱮᱦᱚᱸ ᱱᱮᱱᱟᱜ ᱠᱚᱥᱴᱚ ᱵᱟᱢ ᱵᱩᱡᱟᱼᱟ ᱠᱤᱨᱤᱧ ᱠᱟᱛᱮ ᱠᱷᱟᱱ ᱫᱚ
ᱚᱱᱟ ᱠᱟᱛᱷᱟ ᱠᱟᱱ ᱜᱮᱭᱟ ᱮᱠᱟᱞ ᱜᱮ ᱮᱱᱛᱮᱫ ᱦᱚᱸᱜ ᱚᱱᱟ ᱜᱮᱛᱚ ᱠᱚᱱᱳ ᱫᱟᱜ ᱜᱮ ᱵᱟᱭ ᱫᱟᱜᱮᱭᱟ ᱪᱮᱫ ᱵᱟᱝ ᱟᱫᱚ ᱮᱴᱟᱜ ᱮᱴᱟᱜ ᱨᱮ ᱱᱚᱜᱼᱚᱭ ᱡᱮᱢᱚᱱ ᱟᱱ ᱟᱵᱮᱱ ᱱᱚᱱᱛᱮ ᱵᱮᱱ ᱞᱟᱹᱭ ᱠᱮᱜᱼᱟ ᱡᱮ ᱱᱚᱝᱠᱟ ᱫᱟᱜ ᱨᱮᱱᱟᱜ ᱟᱹᱰᱤ ᱟᱱᱟᱴ ᱢᱮᱱᱟᱜ ᱟᱠᱟᱫᱟ ᱦᱮᱸ ᱥᱮ ᱟᱫᱚ ᱟᱞᱮ ᱱᱚᱱᱛᱮ ᱦᱚᱸ ᱚᱱᱠᱟ ᱫᱚ ᱢᱟᱱᱮ ᱚᱭ ᱢᱤᱱᱤᱥᱠᱳᱠᱚ ᱢᱮᱱᱟᱜ ᱠᱟᱜ ᱛᱮ ᱩᱱᱟᱹᱜ ᱫᱚ ᱵᱟᱝ ᱵᱩᱡᱷᱟᱹᱜ ᱠᱟᱱᱟ ᱚᱱᱮ ᱟᱱ ᱪᱟᱥᱵᱟᱥ ᱠᱚᱫᱚ ᱠᱷᱩᱵ ᱟᱱᱮᱡ ᱫᱷᱟᱱᱤᱡ ᱜᱮ ᱱᱚᱛᱮ ᱫᱚ ᱚᱱᱮ ᱚᱱᱠᱟ ᱥᱚᱵᱡᱤ ᱥᱮ ᱮᱢᱟᱱ ᱛᱮᱱᱟᱜ ᱦᱮᱸ ᱚᱱᱟ ᱦᱩᱲᱩ ᱪᱟᱣᱞᱮ ᱚᱱᱟ ᱠᱚᱦᱚᱸ ᱢᱚᱴᱟᱢᱩᱴᱤ ᱱᱚᱛᱮ ᱫᱚ ᱵᱮᱥ ᱜᱮ ᱦᱩᱭᱩᱜ ᱜᱮᱭᱟ, ᱦᱮᱸ
ᱦᱮᱸ ᱥᱚᱵᱡᱤ ᱠᱚ